ᱦᱮᱞᱳ᱾
ᱦᱮᱸ ᱢᱟ ᱡᱚᱦᱟᱨ ᱜᱮ᱾
ᱦᱮᱸ ᱫᱟᱫᱟ ᱡᱚᱦᱟᱨ ᱜᱮ ᱥᱟᱹᱜᱩᱱ ᱥᱮᱛᱟᱜ᱾
ᱦᱮᱸ ᱥᱟᱹᱜᱩᱱ ᱥᱮᱛᱟᱜ᱾
ᱟᱪᱪᱷᱟ ᱫᱟᱫᱟ ᱱᱟᱯᱟᱭ ᱵᱟᱲᱟ ᱜᱮᱭᱟᱢ ᱛᱚ?
ᱱᱟᱯᱟᱭ ᱵᱟᱲᱟ ᱜᱤᱭᱟᱹᱧ᱾ ᱟᱢ ᱜᱮ ᱚᱠᱟ ᱞᱮᱠᱟ ᱢᱟᱹᱭ?
ᱦᱮᱸ, ᱤᱧ ᱦᱚᱸ ᱱᱟᱯᱟᱭ ᱵᱟᱲᱟ ᱜᱤᱭᱟᱹᱧ ᱱᱤᱛᱚᱜ ᱫᱚ᱾ ᱟᱨ ᱫᱟᱫᱟ ᱚᱲᱟᱜ ᱦᱚᱲ ᱠᱚ? ᱦᱮᱸ ᱟᱞᱮ ᱚᱲᱟᱜ ᱦᱚᱲ ᱫᱚᱠᱚ ᱱᱟᱯᱟᱭ ᱵᱟᱲᱟ ᱜᱮᱭᱟ ᱱᱤᱛᱚᱜ ᱫᱚ ᱪᱟᱸᱫ ᱵᱚᱸᱜᱟ ᱟᱥᱤᱨᱵᱟᱫᱽ ᱛᱮ᱾ ᱟᱯᱮ ᱚᱲᱟᱜ ᱦᱚᱲᱲ ᱜᱮ?
ᱦᱮᱸ ᱟᱞᱮᱭᱟᱜ ᱚᱲᱟᱜ ᱦᱚᱲ ᱦᱚᱸᱠᱚ ᱱᱟᱯᱟᱭ ᱵᱟᱲᱟ ᱜᱮᱭᱟ ᱦᱟᱸᱜᱠᱷᱟᱡ ᱱᱤᱛ ᱜᱷᱟᱹᱲᱤᱡ ᱫᱚ᱾
ᱟᱪᱪᱷᱟ ᱫᱟᱫᱟ ᱛᱟᱦᱞᱮ ᱥᱮᱛᱟᱜ ᱵᱮᱲᱟ ᱨᱮᱱᱟᱜ ᱪᱟ ᱱᱟᱥᱛᱟ ᱠᱚᱫᱚ ᱦᱩᱭᱱᱟ ᱥᱮ ᱵᱟᱝᱟ?
ᱦᱮᱸ ᱪᱟ ᱱᱟᱥᱛᱟ ᱠᱚᱫᱚ ᱱᱤᱛ ᱫᱚ ᱟᱹᱣᱨᱤ ᱦᱩᱭᱩᱜᱼᱟ, ᱢᱮᱱᱠᱷᱟᱱ ᱦᱩᱭᱩᱜ ᱞᱟᱹᱜᱤᱫᱚᱜᱼᱟ ᱠᱤᱪᱷᱩ ᱠᱷᱚᱱ ᱯᱟᱨᱟᱠᱷᱟᱱ ᱜᱮ᱾
ᱟᱪᱪᱷᱟ ᱟᱪᱪᱷᱟ ᱦᱮᱸ᱾ ᱫᱟᱫᱟ ᱛᱟᱦᱞᱮ ᱟᱯᱮ ᱥᱮᱱᱟᱜ ᱟᱵᱚᱦᱟᱣᱟ ᱠᱚᱫᱚ ᱱᱤᱛᱚᱜ ᱫᱚ ᱪᱮᱫ ᱞᱮᱠᱟ ᱢᱮᱱᱟᱜᱼᱟ?
ᱦᱮᱸ ᱱᱤᱛᱚᱜ ᱫᱚ ᱱᱟᱯᱟᱭ ᱜᱮ ᱠᱷᱟᱡ ᱨᱮᱭᱟᱲ ᱨᱮᱭᱟᱲ ᱵᱩᱡᱷᱟᱹᱜ ᱠᱟᱱᱟ᱾ ᱦᱳᱭ ᱵᱷᱟᱜᱮ ᱵᱩᱡᱷᱟᱹᱜ ᱠᱟᱱᱟ ᱢᱤᱫᱴᱟᱝ᱾
ᱟᱪᱪᱷᱟ᱾
ᱟᱯᱮ ᱥᱮᱱᱟᱜ ᱜᱮ ᱢᱟᱭ. ᱚᱠᱟ ᱞᱮᱠᱟ?
ᱟᱞᱮ ᱥᱮᱫ ᱦᱚᱸ ᱚᱝᱠᱟ ᱦᱚᱞᱟ ᱢᱟᱦᱫᱮ ᱫᱚ ᱫᱚᱢᱮ ᱫᱟᱜ ᱡᱟᱹᱲᱤ ᱦᱩᱭᱱᱟ ᱟᱫᱚ ᱮᱸᱜ, ᱛᱤᱦᱤᱧ ᱫᱚ ᱱᱟᱜ ᱠᱷᱟᱱ ᱚᱝᱠᱟ ᱛᱤᱦᱤᱧ ᱦᱚᱸ ᱨᱤᱢᱤᱞ ᱨᱤᱢᱤᱞ ᱜᱮ ᱵᱩᱡᱷᱟᱹᱜ ᱠᱟᱱᱟ᱾ ᱟᱫᱚ ᱚᱝᱠᱟ ᱦᱚᱞᱟ ᱢᱟᱸᱫᱷᱮᱨ ᱫᱚ ᱠᱟᱹᱴᱤᱡ-ᱮ ᱫᱟᱜ ᱡᱟᱹᱲᱤ ᱠᱮᱫ ᱜᱮᱭᱟ, ᱫᱚᱢᱮ ᱡᱟᱹᱥᱛᱤ ᱫᱚ ᱵᱟᱝ ᱚᱱᱠᱟ ᱠᱟᱹᱴᱤᱡ ᱧᱚᱜ᱾
ᱟᱪᱪᱷᱟ ᱚᱱᱠᱟ ᱛᱟᱦᱞᱮ᱾ ᱤᱭᱟᱹ ᱢᱟᱹᱭ ᱛᱟᱦᱞᱮ ᱛᱮᱦᱮᱧ ᱫᱚ ᱪᱮᱫ ᱱᱤᱭᱟᱞᱟᱝ ᱨᱯᱚᱲᱟ ᱠᱟᱹᱴᱤᱡ?
ᱫᱟᱫᱟ ᱟᱢᱜᱮ ᱚᱝᱠᱟ ᱡᱩᱫᱤ ᱡᱟᱦᱟᱱᱟᱜ-ᱮᱢ ᱩᱭᱦᱟᱹᱨ ᱠᱟᱜ ᱠᱷᱟᱱ᱾
ᱛᱮᱦᱮᱧ ᱫᱚ ᱢᱟᱱᱮ ᱟᱵᱚ ᱥᱟᱱᱛᱟᱲ ᱥᱚᱢᱟᱡᱽ ᱨᱮᱱᱟᱜ ᱦᱟᱱᱟ ᱱᱚᱣᱟ ᱤᱭᱟᱹ ᱦᱟᱱᱟ ᱱᱚᱣᱟ ᱵᱚᱞᱛᱮ ᱡᱮᱢᱚᱱ ᱥᱟᱱᱛᱟᱲ ᱥᱟᱶ ᱥᱟᱶᱛᱟ ᱨᱮᱱᱟᱜ ᱜᱮ ᱡᱟᱦᱟᱱᱟᱜ ᱠᱩᱠᱞᱤ ᱱᱤᱭᱮ ᱠᱩᱠᱞᱤ ᱠᱤᱢᱵᱟ ᱮᱢ ᱥᱤ ᱠᱤᱭᱩ ᱴᱟᱭᱤᱯ ᱞᱟᱝ. ᱨᱚᱯᱚᱲᱟ ᱦᱮᱸ ᱥᱮ᱾
ᱟᱪᱪᱷᱟ ᱟᱪᱪᱷᱟ ᱦᱮᱸ ᱴᱷᱤᱠ ᱜᱮᱭᱟ᱾
ᱟᱢ ᱦᱚᱸ ᱚᱱᱝᱠᱟᱱᱟᱜ ᱠᱩᱠᱞᱤᱢ ᱫᱚᱦᱚᱭᱟ ᱤᱧ ᱦᱚᱸ ᱠᱩᱠᱞᱤᱧ ᱫᱚᱭᱟ ᱦᱮᱸ ᱥᱮ᱾
ᱟᱪᱪᱷᱟ ᱦᱮᱸ ᱱᱚᱣᱟ ᱫᱚ ᱟᱹᱰᱤ ᱱᱟᱯᱟᱭ ᱠᱟᱛᱷᱟᱢ ᱞᱟᱹᱭ ᱠᱮᱜᱼᱟ ᱡᱮ ᱟᱵᱚ ᱥᱟᱱᱛᱟᱲ ᱥᱟᱶᱛᱟ ᱨᱮᱱᱟᱜ ᱤᱫᱤ ᱠᱟᱛᱮᱜ ᱞᱟᱝ ᱨᱚᱯᱚᱲᱚᱜᱼᱟ ᱦᱩᱸ᱾ ᱫᱟᱫᱟ ᱛᱟᱦᱞᱮ ᱟᱢᱜᱮ ᱢᱟᱲᱟᱝ ᱞᱟᱹᱭᱞᱮᱢ᱾
ᱦᱮᱸ ᱞᱟᱹᱭᱮᱜ-ᱟᱹᱧ, ᱮᱸᱜ ᱚᱱᱠᱟᱱᱟᱜ ᱫᱚ ᱢᱟᱹᱭ ᱤᱧᱦᱚ ᱯᱟᱸᱡᱟᱛᱮ ᱵᱟᱹᱧ ᱧᱟᱢᱮᱜᱼᱟ ᱟᱢᱜᱮ ᱡᱩᱫᱤᱢ ᱮᱛᱚᱦᱚᱵ ᱠᱮᱭᱟ᱾ ᱟᱹᱰᱤ ᱱᱟᱯᱟᱭᱚᱜᱼᱟ ᱡᱟᱦᱟ ᱫᱚ ᱱᱤᱭᱟᱹ ᱜᱮ ᱠᱩᱠᱞᱤ ᱫᱚᱦᱚᱭ ᱢᱮ᱾
ᱦᱮᱸ᱾ ᱚᱱᱠᱟ ᱤᱧ ᱦᱚᱸ ᱮᱸ ᱡᱟᱦᱟᱸ ᱞᱮᱠᱟᱧ ᱩᱭᱦᱟᱹᱨᱮᱜᱼᱟ᱾ ᱟᱪᱪᱷᱟ, ᱮᱸ ᱫᱟᱫᱟ ᱛᱟᱦᱞᱮ ᱮ ᱱᱚᱸᱰᱮ ᱠᱷᱚᱱᱟᱜ ᱜᱤᱧ ᱞᱟᱹᱭᱮᱜᱼᱟ, ᱡᱮ ᱟᱵᱚ ᱢᱟᱹᱱᱢᱤ ᱡᱮ ᱮ ᱯᱳᱭᱞᱳ ᱚᱠᱟ ᱠᱷᱚᱱᱟᱜ ᱵᱚᱱ ᱵᱩᱥᱟᱹᱨ ᱞᱮᱱ ᱛᱟᱦᱮᱸ ᱱᱚᱣᱟ ᱤᱫᱤ ᱠᱟᱛᱮᱜ ᱡᱟᱦᱟᱱᱟᱜ ᱢᱟᱱᱮ ᱵᱟᱲᱟᱭ ᱜᱮᱭᱟᱢ ᱠᱟᱹᱴᱤᱡ ᱮᱢ ᱞᱟᱹᱭ ᱥᱚᱫᱚᱨ ᱞᱮᱠᱷᱟᱱ ᱱᱟᱯᱟᱭ ᱠᱚᱜᱼᱟ᱾
ᱴᱷᱤᱠ ᱟᱪᱷᱮ ᱟᱵᱚ ᱢᱟᱹᱱᱢᱤ ᱫᱚ ᱦᱟᱸᱜ ᱠᱟᱡᱽ ᱦᱟᱸᱥᱼᱦᱟᱸᱥᱞᱤ ᱪᱮᱬᱮ ᱵᱤᱞᱤ ᱠᱷᱚᱱᱟᱜ ᱵᱚᱱ ᱡᱟᱱᱟᱢ ᱞᱮᱱᱟ, ᱦᱮᱸᱥᱮ᱾
ᱪᱷᱟ ᱦᱮᱸ ᱦᱮᱸ᱾
ᱢᱟ ᱟᱨᱚ ᱚᱱᱠᱟᱱᱟᱜ ᱠᱷᱩᱞᱤ ᱫᱚᱦᱚᱭ ᱛᱟᱞᱟᱝ ᱢᱮ᱾
ᱦᱮᱸ ᱦᱮᱸ᱾ ᱟᱵᱚ ᱢᱟᱹᱱᱢᱤ ᱫᱚ ᱯᱳᱭᱞᱳ ᱮᱸ ᱚᱱᱮ ᱡᱟᱦᱟᱸᱢ ᱞᱟᱹᱭ ᱠᱮᱫ ᱦᱟᱸᱥᱼᱦᱟᱸᱥᱞᱤ ᱪᱮᱬᱮ ᱠᱷᱚᱱᱟᱜ ᱜᱮᱵᱚᱱ ᱡᱟᱱᱟᱢ ᱞᱮᱱᱟ᱾ ᱡᱟᱦᱟᱸ ᱫᱚ ᱩᱱᱠᱤᱱ ᱮ ᱚᱱᱟ ᱚᱜᱚᱢ ᱫᱚᱨᱭᱟ ᱫᱟᱜ ᱛᱟᱞᱟ ᱨᱮ ᱥᱤᱨᱚᱢ ᱠᱟᱨᱟᱢ ᱫᱟᱨᱮ ᱵᱩ ᱴᱟᱹ ᱨᱮ ᱡᱟᱦᱟᱸ ᱠᱤᱱ ᱛᱩᱠᱟᱹ ᱞᱮᱜ ᱛᱟᱦᱮᱱᱟ ᱥᱤᱨᱚᱢ ᱫᱟᱺᱫᱷᱤ ᱨᱮ᱾
ᱦᱮᱸ᱾
ᱦᱮᱸ, ᱚᱱᱟ ᱮᱸ ᱪᱮᱬᱮ ᱵᱤᱞᱤ ᱠᱷᱚᱱᱟᱜ ᱜᱮ ᱟᱵᱚ ᱯᱳᱭᱞᱳ ᱩᱛᱟᱹᱨ ᱫᱚ ᱮ ᱢᱟᱹᱱᱢᱤ ᱫᱚᱵᱚᱱ ᱵᱩᱥᱟᱹᱨ ᱞᱮᱱ ᱛᱟᱦᱮᱸᱜ, ᱡᱟᱦᱟᱸᱭ ᱫᱚ ᱩᱱᱠᱤᱱ ᱮ ᱧᱩᱛᱩᱢ ᱠᱚ ᱮᱢᱟᱫ ᱠᱤᱱ ᱛᱟᱦᱮᱸᱜᱼᱟ ᱡᱮ ᱮ ᱯᱤᱞᱪᱩ ᱦᱟᱲᱟᱢ, ᱯᱤᱞᱪᱩ ᱵᱩᱲᱦᱤ᱾
ᱦᱮᱸ ᱦᱮᱸ, ᱛᱟᱦᱚᱞᱮ ᱢᱟᱹᱭ ᱟᱵᱟᱨ ᱤᱧ ᱚᱱᱠᱟᱱᱟᱜ ᱤᱧ ᱠᱩᱠᱞᱤᱭᱮᱜ ᱢᱮᱭᱟ ᱦᱮᱸ ᱥᱮ᱾
ᱦᱮᱸ, ᱦᱮᱸ᱾
ᱡᱚᱠᱷᱚᱱ ᱡᱟᱦᱟᱸ ᱤᱭᱟᱹ ᱡᱟᱦᱟᱸ ᱤᱭᱟᱹ ᱟᱹᱛᱩ ᱴᱚᱞᱟ ᱨᱮ ᱢᱚᱱᱮ ᱠᱟᱜ ᱢᱮ ᱜᱚᱡ ᱜᱩᱨ ᱦᱩᱭᱱᱟ ᱦᱮᱸ ᱥᱮ ᱦᱚᱴᱟᱛ ᱜᱮ᱾ ᱛᱚᱠᱷᱚᱱ ᱚᱱᱟ ᱫᱚ ᱚᱠᱚᱭᱮ ᱦᱚᱦᱚᱭ ᱜᱮᱭᱟ?
ᱟᱪᱪᱷᱟ ᱦᱮᱸ ᱮᱠᱫᱚᱢ ᱱᱚᱣᱟ ᱫᱚ ᱟᱹᱰᱤ ᱱᱟᱯᱟᱭ ᱠᱟᱛᱷᱟᱢ ᱞᱟᱹᱭ ᱠᱟᱜᱼᱟ᱾ ᱮ ᱱᱚᱣᱟ ᱫᱚ ᱦᱩᱭᱩᱜ ᱠᱟᱱᱟ ᱟᱢ ᱡᱟᱦᱟᱸᱢ ᱞᱟᱹᱭ ᱠᱮᱜᱼᱟ᱾ ᱱᱚᱣᱟ ᱫᱚ ᱟᱵᱚᱣᱟᱜ ᱟᱛᱳ ᱨᱮᱫᱚ ᱦᱩᱭᱩᱜ ᱠᱟᱱᱟ ᱜᱳᱰᱮᱛ ᱮ ᱦᱚᱦᱚᱭᱟ, ᱡᱷᱚᱛᱚ ᱦᱚᱲᱟᱜ ᱚᱲᱟᱜ ᱛᱮ ᱪᱟᱞᱟᱣ ᱠᱟᱛᱮ ᱚᱲᱟᱜ ᱚᱲᱟᱜ ᱮ ᱞᱟᱹᱭ ᱦᱚᱴᱚ ᱟᱠᱚᱣᱟ ᱡᱮ ᱟᱹᱛᱩ ᱨᱮ ᱚᱱᱠᱟ ᱡᱟᱦᱟᱸᱱᱟᱜ ᱠᱟᱹᱢᱤ ᱦᱚᱨᱟ ᱠᱚ ᱡᱚᱠᱷᱚᱱ ᱠᱚ ᱮᱸ ᱥᱟᱵᱟ ᱥᱮ ᱦᱩᱭᱩᱜᱼᱟ ᱥᱮ ᱡᱟᱦᱟᱸᱭᱟᱜ ᱚᱲᱟᱜ ᱨᱮ ᱚᱱᱠᱟ ᱮᱸ ᱫᱩᱠ ᱥᱩᱠ ᱡᱟᱦᱟᱸᱱᱟᱜ ᱦᱩᱭᱩᱜ ᱠᱟᱱᱟ᱾ ᱤᱱᱟᱹ ᱥᱩᱢᱚᱭ ᱫᱚ᱾ ᱮ ᱢᱟᱹᱡᱷᱤ ᱫᱚ ᱯᱳᱭᱞᱳ ᱢᱟᱹᱡᱷᱤ ᱴᱷᱮᱱ ᱯᱳᱭᱞᱳ ᱚᱱᱟ ᱟᱛᱳ ᱨᱮᱱ ᱦᱚᱲ ᱫᱚᱠᱚ ᱞᱟᱹᱭᱟ᱾ ᱟᱨ ᱢᱟᱹᱡᱷᱤ ᱫᱚ ᱚᱱᱟ ᱫᱚ ᱮᱸ ᱜᱚᱰᱮᱛ ᱮ ᱞᱟᱹᱭ ᱟᱭᱟ, ᱟᱨ ᱜᱚᱰᱮᱛ
ᱡᱷᱚᱛᱚ ᱦᱚᱲᱟᱜ ᱚᱲᱟᱜ ᱛᱮ ᱪᱟᱞᱟᱣ ᱠᱟᱛᱮ ᱥᱟᱱᱟᱢ ᱦᱚᱲ ᱮ ᱞᱟᱹᱭ ᱦᱚᱴᱚ ᱟᱠᱚᱣᱟ ᱟᱨ ᱢᱮᱜᱴᱟᱝ ᱡᱟᱭᱜᱟ ᱨᱮ ᱦᱚᱦᱚ ᱡᱟᱣᱨᱟ ᱠᱚᱣᱟᱭ᱾
ᱟᱪᱪᱷᱟ ᱟᱪᱪᱷᱟ ᱟᱹᱰᱤ ᱡᱚᱛᱷᱟᱛ, ᱢᱟ ᱢᱟᱹᱭ ᱟᱨᱚ ᱟᱢ ᱥᱮᱫ ᱠᱷᱚᱱᱟᱜ ᱱᱚᱝᱠᱟᱱᱟᱜ ᱠᱩᱠᱞᱤ ᱫᱚᱦᱚᱭ ᱛᱟᱞᱟᱝ ᱢᱮ ᱤ-ᱤᱧ ᱞᱟᱹᱱᱟᱹᱭ ᱨᱮᱱᱟᱜ ᱡᱟᱦᱟᱸ ᱤᱭᱟᱹ ᱠᱩᱨᱩᱼᱢᱩᱴᱩᱭᱟ᱾
ᱦᱮᱸ ᱮᱠᱫᱚᱢ᱾ ᱟᱪᱪᱷᱟ᱾ ᱦᱮᱸ ᱫᱟᱫᱟ ᱛᱟᱦᱚᱞᱮ ᱮᱸ ᱢᱤᱫᱴᱟᱝ ᱠᱩᱞᱤᱭᱮᱜ ᱢᱮᱭᱟ᱾ ᱡᱮ ᱥᱤᱧ ᱫᱩᱣᱟᱹᱨ ᱠᱟᱛᱷᱟ ᱫᱚ ᱟᱵᱚ ᱛᱤᱱ ᱚᱠᱛᱚ ᱨᱮᱵᱚᱱ ᱞᱟᱹᱭ ᱫᱟᱲᱮᱭᱟᱜᱼᱟ᱾
ᱥᱤᱧ ᱩᱣᱟᱹ ᱥᱤᱧ ᱫᱩᱣᱟᱹᱨ ᱠᱟᱛᱷᱟ ᱫᱚ ᱟᱹᱞᱤᱧ ᱡᱚᱛᱚᱴᱟᱜ ᱡᱚᱛᱚᱴᱟᱜ ᱤᱧ ᱢᱚᱱᱮᱭ ᱠᱟᱜᱼᱟ ᱚᱱᱟ ᱫᱚ ᱦᱟᱜ ᱠᱷᱟᱡ ᱡᱩᱫᱤ ᱢᱮᱜᱴᱟᱝ ᱵᱟᱹᱵᱩ ᱥᱮ ᱫᱟᱫᱟ ᱡᱩᱫᱤ ᱵᱟᱹᱦᱩᱭ ᱟᱹᱜᱩᱭᱮᱭᱟ᱾ ᱡᱚᱠᱷᱚᱱ᱾ ᱱᱚᱜᱼᱚᱱᱮ ᱵᱟᱹᱦᱩ ᱵᱟᱭ ᱚᱠᱛᱚ ᱚᱱᱮ ᱡᱟᱦᱟᱸᱭ ᱟᱠᱚ ᱢᱟᱹᱭ ᱛᱟᱠᱚ ᱠᱚ ᱥᱤᱧᱟ᱾ ᱥᱮ ᱡᱚᱛᱷᱮᱥᱴ ᱩᱱᱟᱹᱜ ᱩᱱᱟᱹᱜ ᱠᱟᱱᱟ ᱥᱮ ᱵᱟᱝ ᱢᱮᱱᱠᱷᱟᱱ ᱱᱚᱝᱠᱟ ᱜᱮᱞ ᱱᱚᱝᱠᱟ ᱜᱮᱧ ᱢᱚᱱᱮᱭᱫᱟ᱾
ᱦᱮᱸ ᱮᱠᱫᱚᱢ ᱚᱱᱠᱟ ᱜᱮ ᱟᱹᱵᱤᱱ ᱡᱟᱦᱟᱸ ᱞᱮᱠᱟ ᱵᱤᱱ ᱞᱟᱹᱭᱼᱮ ᱡᱮ ᱥᱤᱧ ᱫᱩᱣᱟᱹᱨ ᱫᱚ ᱩᱱ ᱜᱮ ᱡᱚᱠᱷᱚᱱ ᱢᱮᱜᱴᱟᱝ ᱵᱟᱯᱞᱟ ᱦᱩᱭᱩᱜᱼᱟ ᱤᱱᱟᱹ ᱛᱟᱭᱚᱢ ᱡᱟᱦᱟᱸᱭ ᱮ ᱢᱮᱜᱴᱮᱝ ᱮᱸ... ᱫᱟᱫᱟ ᱦᱳᱲ ᱡᱩᱫᱤ ᱵᱟᱯᱞᱟ ᱦᱩᱭ ᱮᱱ ᱛᱟᱭᱟ ᱛᱟᱦᱚᱞᱮ ᱩᱱᱤ ᱨᱮᱱ ᱡᱟᱦᱟᱸᱭ ᱟᱠᱚ ᱢᱟᱹᱭ ᱛᱟᱠᱳ ᱠᱚ ᱛᱟᱦᱮᱱᱟ ᱩᱱᱠᱩ ᱠᱚᱜᱮ ᱚᱱᱟ
ᱥᱤᱧ ᱫᱩᱣᱟᱹᱨ ᱦᱮᱸ ᱟᱫᱚ ᱢᱟᱹᱭ ᱚᱸᱰᱮ ᱫᱚ ᱩᱱᱠᱩ ᱟᱠᱚ ᱢᱟᱹᱭ ᱛᱟᱠᱚ ᱫᱚ ᱪᱮᱫ ᱠᱚ ᱪᱮᱫ ᱨᱮᱱᱟᱜ ᱠᱚ ᱟᱹᱲᱤᱭᱟ
ᱟᱪᱪᱷᱟ ᱦᱮᱸ ᱚᱸᱰᱮ ᱫᱚ ᱚᱱᱠᱟ ᱫᱚ ᱡᱟᱦᱟᱸᱱᱟᱜ ᱜᱮ ᱟᱠᱚ ᱮᱸ ᱢᱟᱱᱮ ᱩᱱᱤ ᱴᱷᱮᱱ ᱠᱚ ᱠᱷᱚᱡᱚᱜ-ᱟ
ᱟᱵᱫᱟᱨ ᱟᱠᱚ
ᱦᱮᱸ ᱟᱵᱫᱟᱨ ᱟᱠᱚ ᱡᱟᱦᱟᱸ ᱫᱚ ᱟᱵᱫᱟᱨ ᱵᱚᱱ ᱞᱟᱹᱭ ᱮᱫ
ᱟᱪᱪᱷᱟ ᱟᱪᱷᱟ ᱴᱷᱤᱠ ᱟᱪᱷᱮ ᱢᱟᱹᱭ ᱤᱧ ᱟᱵᱟᱨ ᱦᱮᱸ ᱠᱩᱠᱞᱤᱭᱮᱫ ᱢᱮᱭᱟᱹᱧ ᱦᱮᱸ ᱥᱮ ᱢᱟᱨᱟᱝ ᱵᱩᱨᱩ ᱟᱨ ᱡᱟᱦᱮᱨ ᱟᱭᱳ ᱣᱟᱜ ᱫᱚ ᱪᱮᱫ ᱥᱟᱹᱜᱟᱹᱭ ᱛᱟᱦᱮᱸ ᱞᱮᱱ ᱛᱟᱹᱠᱤᱱᱟ?
ᱟᱪᱪᱷᱟ ᱫᱟᱫᱟ ᱱᱚᱶᱟ ᱫᱚ ᱵᱟᱹᱧ ᱞᱟᱹᱭ ᱫᱟᱲᱮᱭᱟᱜ ᱠᱟᱱᱟ ᱚᱱᱠᱟ ᱵᱟᱹᱧ ᱩᱭᱦᱟᱹᱨᱮᱫ-ᱟ ᱟᱫᱚ ᱟᱢᱜᱮᱢ ᱞᱟᱹᱭ ᱞᱮᱠᱷᱟᱱ ᱱᱟᱯᱟᱭ
ᱴᱷᱤᱠ ᱟᱪᱷᱮ ᱤᱧ ᱡᱚᱛᱚᱴᱟᱧ ᱵᱟᱲᱟᱭᱟ ᱥᱮ ᱚᱱᱟ ᱫᱚ ᱩᱱᱠᱤᱱᱟᱜ ᱫᱚ ᱵᱚᱭᱦᱟ ᱥᱟᱹᱜᱟᱹᱭ ᱛᱟᱦᱮᱸ ᱞᱮᱱ ᱛᱟᱹᱠᱤᱱᱟ
ᱟᱪᱪᱷᱟ ᱦᱮᱸ ᱦᱮᱸ ᱦᱮᱸ ᱟᱹᱰᱤ ᱱᱟᱯᱟᱭ ᱠᱟᱛᱷᱟ
ᱦᱮᱸ ᱛᱟᱦᱚᱞᱮ ᱢᱟᱹᱭ ᱟᱨᱦᱚᱸᱧ ᱠᱩᱞᱤᱭᱮᱫ ᱢᱮᱭᱟ ᱦᱮᱸ ᱥᱮ
ᱦᱮᱸ ᱦᱮᱸ
ᱢᱟᱱᱮ ᱟᱵᱚ ᱫᱚ ᱤᱭᱟᱹ ᱵᱚᱸᱜᱟ ᱵᱩᱨᱩᱜ ᱜᱮᱭᱟ ᱵᱚᱱ ᱛᱚ ᱤᱭᱟᱹ ᱡᱮᱢᱚᱱ ᱡᱟᱦᱮᱨ ᱵᱚᱸᱜᱟ ᱟᱵᱚᱱ ᱦᱮᱸᱥᱮ ᱡᱟᱦᱮᱨ ᱵᱚᱸᱜᱟ ᱫᱚ ᱚᱠᱚᱭᱮ ᱵᱚᱸᱜᱟᱭᱟ
ᱦᱮᱸ ᱡᱟᱦᱮᱨ ᱵᱚᱸᱜᱟ ᱫᱚ ᱦᱩᱭᱩᱜ ᱠᱟᱱᱟ ᱟᱵᱚ ᱫᱚ ᱚᱱᱟ ᱫᱚ ᱦᱩᱭᱩᱜ ᱠᱟᱱᱟ ᱡᱟᱦᱟᱸ ᱡᱟᱦᱮᱨ ᱵᱚᱸᱜᱟᱢ ᱞᱟᱹᱭ ᱠᱮᱫᱟ ᱱᱚᱶᱟ ᱫᱚ ᱱᱟᱭᱠᱮ ᱵᱟᱵᱟ ᱜᱮ ᱵᱚᱸᱜᱟ ᱵᱩᱨᱩᱭᱟ
ᱦᱮᱸ ᱦᱮᱸ ᱮᱠᱫᱚᱢ
ᱦᱩᱸ
ᱟᱨ ᱛᱟᱦᱚᱞᱮ ᱢᱟᱹᱭ ᱤᱭᱟᱹ ᱢᱚᱱᱮ ᱠᱟᱜ ᱢᱮ ᱟᱹᱛᱩ ᱴᱚᱞᱟ ᱨᱮ ᱢᱤᱫᱴᱟᱝ ᱠᱟᱹᱭᱡᱟᱹ ᱠᱷᱟᱹᱯᱟᱹᱨᱤ ᱦᱩᱭ ᱮᱱᱟ ᱦᱮᱸ ᱥᱮ ᱚᱱᱟ ᱵᱟᱠᱷᱨᱟ ᱛᱮ ᱦᱚᱲ ᱠᱚ ᱡᱟᱣᱨᱟᱜ-ᱟ ᱟᱥᱚᱞ ᱚᱱᱟ ᱵᱤᱪᱟᱹᱨ ᱨᱮᱱ ᱢᱩᱞ ᱠᱷᱩᱱᱴᱤ ᱫᱚ ᱚᱠᱚᱭ ᱠᱟᱱᱟᱭ
ᱟᱪᱪᱷᱟ ᱮᱠᱫᱚᱢ ᱚᱱᱟ ᱵᱤᱪᱟᱹᱨ ᱨᱮᱱ ᱢᱩᱞ ᱠᱷᱩᱱᱴᱤ ᱫᱚ ᱦᱩᱭᱩᱜ ᱠᱟᱱᱟᱭ ᱡᱟᱦᱟᱸᱭ ᱟᱹᱛᱩ ᱢᱚᱬᱮ ᱦᱚᱲ ᱢᱮᱱᱟᱜ ᱠᱚᱣᱟ ᱩᱱᱠᱩ ᱦᱚᱸ ᱠᱟᱱ ᱜᱮᱭᱟ ᱠᱚ ᱚᱱᱟ ᱵᱟᱫ ᱠᱟᱛᱮ ᱮᱸ ᱮᱸ ᱡᱷᱚᱛᱚ ᱠᱷᱚᱱᱟᱜ ᱮᱸ ᱢᱩᱞ ᱠᱷᱩᱱᱴᱤ ᱫᱚ ᱢᱟᱹᱡᱷᱤ ᱵᱟᱵᱟ ᱜᱮ ᱦᱩᱭᱩᱜ ᱠᱟᱱᱟᱭ ᱟᱨ ᱥᱟᱶᱛᱮ ᱩᱱᱠᱩ ᱡᱟᱦᱟᱸᱭ ᱟ ᱟᱹᱛᱩ ᱢᱚᱬᱮ ᱦᱚᱲ ᱵᱚᱱ ᱞᱟᱹᱭᱮᱫ ᱠᱚ ᱩᱱᱠᱩ ᱡᱚᱛᱚ ᱦᱚᱲ ᱜᱮ ᱠᱟᱱᱟ ᱠᱚ ᱢᱮᱱᱠᱷᱟᱱ ᱢᱟᱹᱡᱷᱤ ᱵᱟᱵᱟ ᱜᱮ ᱢᱟᱱᱮ ᱡᱟᱹᱥᱛᱤ ᱩᱱᱤᱭᱟᱜ ᱜᱮ ᱚᱸᱰᱮ ᱫᱚ ᱵᱷᱩᱢᱤᱠᱟ ᱫᱚ ᱢᱮᱱᱟᱜ ᱛᱟᱭᱟ
ᱦᱮᱸ ᱠᱩᱠᱞᱤ ᱠᱚᱫᱚ ᱱᱚᱝᱠᱟ ᱜᱮᱞᱟᱝ ᱛᱷᱩᱠᱟᱹᱢᱟ ᱟᱵᱟᱨ ᱮᱴᱟᱜ ᱴᱚᱯᱤᱠ ᱥᱮᱫ ᱞᱟᱝ ᱪᱟᱞᱟᱜ-ᱟ ᱱᱚᱜ-ᱚᱭ ᱡᱮ ᱢᱟᱹᱭ ᱟᱵᱚ ᱥᱟᱱᱛᱟᱲ ᱥᱚᱢᱟᱡᱽ ᱨᱮ ᱦᱮᱸ ᱥᱮ ᱱᱚᱜ-ᱚᱭ ᱢᱤᱫᱴᱟᱝ ᱰᱟᱹᱱ ᱵᱷᱩᱛ ᱪᱩᱲᱤᱱ ᱡᱩᱜᱤᱱ ᱥᱮ ᱟᱸᱫᱷᱟ ᱯᱟᱹᱛᱭᱟᱹᱣ ᱢᱮᱱᱟᱜ-ᱟ ᱱᱚᱶᱟ ᱠᱚ ᱫᱚ ᱟᱢ ᱪᱮᱫ ᱠᱟᱢ ᱢᱚᱱᱮᱭᱟ ᱪᱮᱫ ᱠᱟ ᱢᱟᱱᱮ
ᱟᱪᱪᱷᱟ ᱦᱮᱸ ᱮᱠᱫᱚᱢ ᱱᱚᱶᱟ ᱫᱚ ᱮ ᱟᱹᱰᱤ ᱱᱟᱯ.... ᱯᱟᱭ ᱠᱟᱛᱷᱟᱢ ᱞᱟᱹᱭ ᱠᱮᱜ-ᱟ ᱡᱮ ᱟᱵᱚᱣᱟᱜ ᱥᱟᱶᱛᱟ ᱨᱮ ᱰᱟᱹᱱ ᱵᱷᱩᱛ ᱡᱩᱜᱤᱱ ᱟᱹᱰᱤ ᱟᱭᱢᱟ ᱠᱤᱪᱷᱩ ᱜᱮ ᱠᱚ ᱞᱟᱹᱭᱟ ᱢᱮᱱᱟᱜ ᱠᱚᱣᱟ ᱟᱫᱚ ᱮ.. ᱚᱱᱠᱟ
ᱱᱚᱣᱟ ᱵᱟᱠᱷᱨᱟ ᱛᱮ ᱦᱚᱲ ᱠᱚᱠᱚ ᱠᱚᱴᱮᱡ ᱜᱚᱡ ᱮᱫ ᱠᱚᱣᱟ ᱥᱮ ᱠᱩᱴᱟᱹᱢ ᱜᱚᱡ ᱮᱫ ᱠᱚᱣᱟ ᱠᱚ
ᱟᱪᱪᱷᱟ ᱦᱮᱸ ᱦᱮᱸ ᱚᱱᱠᱟ ᱡᱮ ᱵᱟᱹᱲᱤᱡ ᱢᱮᱱ ᱛᱮ ᱠᱚ ᱞᱮᱠᱷᱟᱭᱮᱫ ᱠᱚᱣᱟ ᱟᱫᱚ ᱚᱱᱟ ᱫᱚ ᱚᱠᱚᱭ ᱦᱚᱸ ᱵᱟᱵᱚᱱ ᱞᱟᱹᱭ ᱫᱟᱲᱮᱭᱟᱜ-ᱟ ᱡᱮ ᱱᱚᱶᱟ ᱫᱚ ᱥᱟᱹᱨᱤ ᱠᱟᱱᱟ ᱥᱮ ᱮᱲᱮ ᱠᱟᱱᱟ ᱚᱱᱠᱟ ᱵᱟᱝ ᱵᱩᱡᱽ ᱠᱟᱛᱮ ᱥᱮ ᱚᱱᱟ ᱟᱸᱫᱷᱟ ᱯᱟᱹᱛᱭᱟᱹᱣ ᱪᱮᱛᱟᱱ ᱨᱮ ᱵᱤᱥᱣᱟᱹᱥ ᱫᱚᱦᱚ ᱠᱟᱛᱮ ᱫᱚ ᱚᱱᱠᱟ ᱫᱚ ᱵᱟᱵᱚᱱ ᱠᱚᱨᱟᱣ ᱢᱟ ᱦᱮᱸ ᱥᱮ ᱵᱟᱝ ᱡᱩᱫᱤ ᱮᱸ ᱡᱟᱦᱟᱸᱱᱟᱜ ᱚᱱᱠᱟ ᱵᱟᱹᱲᱤᱡ-ᱟᱜ ᱫᱚ ᱟᱞᱚᱵᱚᱱ ᱠᱚᱨᱟᱣ ᱢᱟ ᱡᱮ ᱮᱸᱻ ᱰᱟᱹᱱ ᱵᱷᱩᱛ ᱫᱚ ᱚᱱᱟ ᱫᱚ ᱮᱸᱻ ᱯᱟᱹᱦᱤᱞ ᱠᱚ ᱞᱟᱹᱭ ᱛᱟᱦᱮᱸᱫ-ᱟ, ᱡᱮ ᱱᱚᱝᱠᱟ, ᱚᱝᱠᱟ ᱟᱹᱛᱩ ᱠᱚᱨᱮ ᱦᱟᱸᱰᱮ ᱱᱟᱰᱮ ᱚᱠᱟ ᱨᱮ ᱥᱮᱸᱜᱮᱞ ᱡᱩᱞ ᱠᱚ ᱧᱮᱧᱟᱢ ᱛᱟᱦᱮᱸᱫ-ᱟ, ᱚᱠᱟ ᱨᱮ ᱪᱮᱫ ᱪᱤᱠᱟᱹᱜ ᱠᱟᱱᱟ, ᱦᱟᱱᱟ ᱱᱟᱣᱟ ᱚᱱᱠᱟᱱᱟᱜ ᱢᱤᱫᱴᱟᱝ ᱦᱩᱭᱩᱜ ᱛᱟᱦᱮᱸᱱᱟ ᱟᱫᱚ ᱚᱱᱠᱟ ᱚᱱᱟ ᱠᱚ ᱪᱮᱛᱟᱱ ᱨᱮ ᱫᱚᱢᱮ ᱫᱚ ᱯᱟᱹᱛᱭᱟᱹᱣ ᱫᱚ ᱵᱟᱵᱚᱱ ᱫᱚᱦᱚᱭ ᱢᱟ᱾
ᱦᱳᱭ, ᱦᱳᱭ, ᱦᱳᱭᱻ ᱦᱮᱸ ᱟᱨᱦᱚᱸ ᱢᱟᱹᱭ ᱧᱮᱞᱚᱜ ᱠᱟᱱᱟ
ᱯᱮ ᱦᱮᱸ ᱟᱸᱫᱷᱟ ᱯᱟᱹᱛᱭᱟᱹᱣ ᱪᱮᱛᱟᱱ ᱨᱮ ᱯᱟᱹᱛᱭᱟᱹᱣ ᱠᱟᱛᱮ ᱡᱮ ᱢᱤᱫᱴᱟᱝ ᱵᱷᱟᱹᱜᱮ ᱦᱚᱲᱟᱜ ᱥᱮ ᱢᱟᱱᱮ ᱩᱱᱤᱭᱟᱜ ᱡᱤᱣᱤ ᱵᱟᱵᱚᱱ ᱦᱟᱛᱟᱣ ᱢᱟ᱾ ᱚᱱᱠᱟᱱᱟᱜ ᱟᱞᱚ ᱵᱚᱱ ᱠᱟᱹᱢᱤ ᱢᱟ᱾
ᱦᱚᱭ - ᱦᱚᱭ - ᱦᱚᱭᱻ ᱴᱷᱤᱠ ᱴᱷᱤᱠ ᱪᱮᱫ ᱠᱚ ᱞᱟᱹᱭᱟ ᱢᱟᱹᱭ ᱟᱵᱟᱨ ᱚᱱᱠᱟ ᱧᱮᱞᱚᱜ-ᱟ ᱡᱮ, ᱤᱭᱟᱹ ᱨᱟᱥᱛᱟ ᱛᱮᱢ ᱪᱟᱞᱟᱣ ᱞᱮᱱ ᱠᱷᱟᱱ ᱦᱮᱸ ᱥᱮ ᱢᱟᱱᱮ ᱚᱠᱟ ᱤᱭᱟᱹ ᱨᱟᱥᱛᱟ - ᱨᱟᱥᱛᱟ ᱛᱮ ᱡᱩᱫᱤᱢ ᱪᱟᱞᱟᱜ-ᱟ ᱢᱤᱫᱴᱟᱝ ᱡᱟᱭᱜᱟ ᱠᱚ ᱥᱮ ᱡᱟᱦᱟᱸ ᱞᱮᱠᱟ ᱡᱟᱭᱜᱟ ᱠᱚ ᱧᱟᱢᱚᱜ-ᱟ, ᱚᱸᱰᱮᱢ ᱪᱟᱞᱟᱣ ᱞᱮᱠᱷᱟᱱ ᱧᱩᱦᱩᱢ ᱜᱮ ᱵᱩᱡᱷᱟᱹᱜ-ᱟ᱾ ᱚᱱᱟ ᱧᱩᱦᱩᱢ ᱨᱮᱱᱟᱜ ᱠᱟᱨᱚᱱ ᱫᱚᱢ ᱞᱟᱹᱭ ᱫᱟᱲᱮᱭᱟᱜ-ᱟ᱾
ᱟᱨ ᱮᱸ ᱤᱧ ᱦᱚᱸ ᱫᱟᱫᱟ ᱚᱱᱠᱟ ᱫᱚ ᱵᱟᱹᱧ ᱵᱟᱟᱭᱟ ᱟᱫᱚ ᱮᱸ ᱞᱟᱹᱭ ᱜᱮᱭᱟ ᱠᱚ ᱡᱮ ᱚᱱᱠᱟ ᱚᱠᱟ ᱴᱷᱮᱱ ᱫᱚ ᱪᱩᱢᱩᱞ ᱜᱮ ᱵᱩᱡᱷᱟᱹᱜ-ᱟ᱾ ᱥᱮ ᱪᱮᱫ ᱞᱮᱠᱟ ᱵᱩᱡᱷᱟᱹᱜ-ᱟ ᱚᱱᱠᱟᱱᱟᱜ ᱢᱤᱫ ᱴᱟᱝ ᱟᱫᱚ ᱛᱤᱱᱟᱹᱜ ᱥᱟᱹᱨᱤ, ᱛᱤᱱᱟᱹᱜ ᱮᱲᱮ, ᱥᱮ ᱟᱵᱚᱣᱟᱜ ᱮᱸ ᱥᱟᱶᱛᱟ ᱨᱮ ᱛᱤᱱᱟᱹᱜ ᱜᱟᱱ ᱮᱸ ᱰᱟᱹᱱ ᱵᱷᱩᱛ ᱪᱮᱞᱮ ᱢᱮᱱᱟᱜ ᱠᱚᱣᱟ ᱥᱮ ᱵᱟᱝᱼᱟ, ᱤᱧᱦᱚᱸ ᱚᱱᱠᱟ ᱫᱚ ᱵᱟᱲᱟᱭ ᱫᱚ ᱵᱟᱹᱱᱩᱜ ᱠᱟᱜ ᱛᱤᱧᱟ ᱟᱫᱚ ᱞᱟᱹᱭᱟ ᱠᱚ ᱚᱝᱠᱟ ᱡᱮ ᱢᱤᱫᱴᱟᱱ ᱱᱚᱸᱰᱮ ᱫᱚ ᱚᱠᱟ ᱞᱮᱠᱟ ᱪᱚ ᱵᱩᱡᱷᱟᱹᱜ ᱠᱟᱱᱟ᱾
ᱦᱮᱸ ᱢᱮᱱᱠᱷᱟᱱ ᱚᱱᱟ ᱚᱠᱟ ᱞᱮᱠᱟ ᱪᱚ, ᱵᱩᱡᱷᱟᱹᱜ ᱠᱟᱱᱟ ᱛᱚ ᱱᱚᱣᱟ ᱫᱚᱼᱼ ᱧᱮᱞᱚᱜ ᱠᱟᱱᱟ ᱪᱮ ᱢᱮᱜᱴᱟᱝ ᱚᱠᱟ ᱞᱮᱠᱟ ᱱᱟᱜ ᱫᱟᱨᱮ ᱠᱚᱪᱚᱝ ᱛᱟᱦᱮᱸᱱ ᱜᱮᱭᱟ ᱦᱮᱸᱥᱮ ᱚᱱᱟ ᱫᱟᱨᱮ ᱨᱮᱱᱟᱜ ᱢᱟᱱᱮᱼᱼ ᱩᱸ ᱧᱤᱝᱟᱹᱥᱮ ᱟᱭᱩᱵ ᱵᱮᱲᱟ᱾ ᱱᱚᱣᱟ ᱠᱚᱨᱮᱱᱟᱜ ᱢᱟᱱᱮ ᱨᱩᱯ ᱠᱚᱦᱚᱸ ᱵᱚᱫᱚᱞᱚᱼᱜ ᱜᱮᱭᱟ, ᱢᱟᱱᱮ ᱚᱱᱟ ᱫᱟᱨᱮ ᱨᱮᱱᱟᱜ ᱟᱠᱚᱨᱥᱚᱱ ᱛᱮᱜᱮ ᱟᱢᱟᱜ ᱢᱤᱜᱴᱟᱝ ᱢᱚᱱᱮᱼᱼ ᱟᱞᱟᱫᱟ ᱢᱤᱫᱴᱟᱝ ᱟᱹᱭᱠᱟᱹᱣ ᱪᱚ ᱢᱮᱭᱟᱭ ᱦᱚᱸᱜ-ᱚ ᱱᱚᱣᱟ ᱦᱚᱸ ᱦᱩᱭᱩᱜ ᱜᱮᱭᱟ
ᱦᱮᱸ ᱦᱮᱸ ᱦᱮᱸ᱾ ᱦᱮᱸ ᱚᱱᱟ ᱠᱩᱫᱚ ᱦᱩᱭᱩᱜ ᱜᱮᱭᱟ ᱟᱫᱚ ᱡᱮ ᱥᱟᱱᱟᱢᱟᱼᱜ ᱠᱤᱪᱷᱩ ᱜᱮ ᱟᱵᱚᱣᱟᱼᱜ ᱮᱸᱜᱼᱼ ᱥᱟᱢᱟᱝ ᱨᱮ ᱧᱮᱞᱚᱜ-ᱟ, ᱥᱮ ᱜᱷᱚᱴᱟᱜ-ᱟ ᱡᱮ ᱮᱸᱜ ᱦᱟᱱᱮ ᱵᱟᱹᱲᱤᱡ ᱥᱮᱫ ᱜᱮᱵᱚᱱ ᱪᱟᱞᱟᱜ-ᱟ ᱡᱮ ᱟᱸᱫᱷᱟᱼᱼ ᱯᱟᱹᱛᱭᱟᱹᱣ ᱥᱮᱫ ᱜᱮᱵᱚᱱ ᱪᱟᱞᱟᱜ-ᱟ, ᱚᱱᱠᱟᱱᱟᱜ ᱠᱟᱛᱷᱟ ᱫᱚ ᱵᱟᱝ ᱠᱟᱱᱟ᱾
ᱛᱟᱦᱚᱞᱮ ᱢᱟᱹᱭ ᱢᱟ ᱟᱢ ᱦᱚᱸ ᱟᱨᱚ ᱚᱱᱠᱟᱱᱟᱜ ᱠᱩᱠᱞᱤ ᱫᱚᱦᱚᱭ ᱛᱟᱞᱟᱝ ᱢᱮ᱾
ᱟᱪᱪᱷᱟ ᱦᱮᱸ᱾
ᱢᱟᱹᱭ ᱛᱟᱦᱚᱞᱮ ᱟᱨᱚ ᱤᱧ ᱠᱩᱠᱞᱤᱭᱮᱜ ᱢᱮᱭᱟ ᱦᱮᱸ ᱥᱮ᱾
ᱦᱮᱸ ᱦᱮᱸ᱾
ᱟᱵᱚ ᱥᱟᱱᱛᱟᱲ ᱥᱟᱶᱛᱟ ᱨᱮ ᱦᱮᱸᱥᱮ ᱤᱭᱟᱹᱼᱼ ᱪᱮᱫ ᱠᱚ ᱞᱟᱹᱭᱟ ᱵᱚᱸᱜᱟ ᱵᱩᱨᱩᱜ ᱫᱚᱵᱚᱱ ᱡᱟᱦᱮᱨ ᱨᱮ ᱛᱤᱱᱟᱹᱜ ᱫᱷᱟᱣ ᱵᱚᱱ ᱵᱚᱸᱜᱟ ᱵᱩᱨᱩᱜ-ᱟ?
ᱟᱵᱚᱣᱟᱜ ᱥᱟᱱᱛᱟᱲ ᱥᱟᱶᱛᱟ ᱨᱮ ᱡᱟᱦᱮᱨ ᱨᱮ ᱵᱚᱸᱜᱟ ᱵᱩᱨᱩ ᱫᱚ ᱚᱱᱠᱟ ᱮᱸᱜᱼᱼ ᱡᱷᱚᱛᱚ ᱠᱷᱚᱱᱟᱜ ᱢᱟᱨᱟᱝ ᱫᱚ ᱦᱩᱭᱩᱜ ᱠᱟᱱᱟ ᱵᱟᱦᱟ ᱵᱚᱸᱜᱟ ᱜᱮ, ᱛᱟᱵᱚᱱ ᱟᱨᱚ ᱚᱱᱠᱟ ᱜᱮᱼᱼ ᱮ ᱦᱩᱰᱤᱧ ᱩᱧ ᱠᱟᱴᱤᱡ ᱟᱜ ᱠᱚ ᱡᱟᱦᱟᱸ ᱢᱮᱱᱟᱜ-ᱟ ᱚᱱᱠᱟ ᱮᱸ ᱵᱚᱸᱜᱟ ᱵᱩᱨᱩ ᱦᱩᱭᱩᱜ-ᱟ᱾ ᱮᱨᱚᱜ ᱥᱤᱢᱼᱼ ᱠᱚ ᱢᱟᱜᱽ ᱥᱤᱢ ᱠᱚ ᱛᱟᱨᱯᱚᱨᱮ ᱦᱩᱭᱩᱜ ᱠᱟᱱᱟ ᱟᱥᱟᱲ ᱵᱚᱸᱜᱟ ᱦᱚᱸ ᱦᱳᱭᱳᱜ ᱜᱮᱭᱟ, ᱢᱮᱜᱴᱟᱝ ᱪᱮᱜ ᱵᱚᱸᱜᱟ ᱵᱟᱹᱧ ᱩᱭᱦᱟᱹᱨᱮᱜ-ᱟ᱾ ᱚᱱᱟ ᱦᱚᱸᱠᱚ ᱵᱚᱸᱜᱟᱭᱟ ᱟᱥᱟᱲᱤᱭᱟᱹ ᱩᱸ ᱪᱤᱜ ᱪᱚᱠᱚ ᱞᱟᱹᱭᱟ ᱚᱱᱠᱟ ᱩᱭᱦᱟᱹᱨ ᱵᱟᱝ ᱦᱩᱭᱩᱜᱼᱼ
ᱢᱟᱱᱮ ᱵᱚᱪᱷᱚᱨ ᱨᱮ ᱛᱤᱱᱟᱹᱜ ᱜᱚᱴᱟᱝ ᱵᱚᱱ ᱵᱟ ᱤᱭᱟᱹ ᱵᱚᱸᱜᱟᱜ-ᱟ?
ᱦᱮᱸ ᱚᱝᱠᱟ ᱫᱚ ᱮᱸ ᱵᱟᱹᱧ ᱩᱭᱦᱟᱹᱨᱮᱜ-ᱟ᱾ ᱟᱫᱚ ᱟᱢᱮᱢ ᱩᱭᱦᱟᱹᱨ ᱠᱟᱜ ᱠᱷᱟᱱ ᱫᱚ ᱞᱟᱹᱭ ᱢᱮ?
ᱟᱫᱚ ᱢᱟᱹᱭ ᱤᱧ ᱫᱚ ᱠᱷᱟᱡ ᱮ ᱵᱟᱹᱧ ᱩᱱᱟᱹᱜ ᱫᱚ ᱵᱟᱝᱤᱧ ᱞᱟᱹᱭ ᱫᱟᱲᱮᱜ ᱠᱟᱱᱟ᱾ ᱢᱟᱱᱮ ᱤᱧ ᱡᱚᱛᱷᱮᱥᱴᱚ ᱡᱟᱦᱟᱸᱛᱤᱱᱟᱹᱜ ᱤᱧ ᱵᱟᱲᱟᱭᱟ, ᱱᱚᱣᱟ ᱫᱚ ᱢᱚᱬᱮ ᱜᱚᱴᱟᱝᱼᱼ ᱠᱷᱟᱡ ᱠᱚ ᱵᱚᱸᱜᱟᱭ ᱡᱮᱢᱚᱱ ᱡᱚᱢ ᱥᱤᱢ, ᱛᱟᱨᱯᱚᱨᱮ ᱟᱥᱟᱲ ᱵᱚᱸᱜᱟ ᱚᱱᱮ ᱦᱳᱲᱳ ᱠᱚ ᱵᱮᱞᱮᱜ ᱞᱟᱦᱟ ᱨᱮ ᱥᱮ ᱦᱳᱲᱳ ᱠᱚ ᱵᱮᱞᱮᱜᱼᱼ
ᱦᱮᱸ᱾
ᱯᱚᱨᱮ ᱵᱟᱦᱟ ᱵᱚᱸᱜᱟ ᱟᱨ ᱵᱟᱨᱭᱟ ᱫᱚ ᱪᱮᱫ ᱪᱮᱫ ᱠᱚ ᱡᱚᱝ ᱠᱷᱟᱡᱽ? ᱦᱮᱸ᱾ ᱢᱟᱱᱮ ᱤᱧᱟᱜ ᱡᱟᱦᱟᱸ ᱛᱤᱱᱟᱹᱜ ᱢᱚᱱᱮ ᱦᱩᱭᱩᱜ ᱠᱟᱱᱟ ᱡᱮ ᱵᱚᱪᱷᱚᱨ ᱨᱮ ᱟᱸ ᱼᱼ ᱦᱮᱸ ᱢᱚᱬᱮ ᱜᱚᱴᱟᱝ ᱠᱚ ᱵᱚᱸᱜᱟ ᱵᱩᱨᱩᱜ ᱜᱮᱭᱟ ᱠᱷᱟᱡᱽᱼᱼ
ᱟᱪᱪᱷᱟ᱾
ᱚᱱᱠᱟ ᱢᱟᱹᱭ ᱢᱟ ᱟᱨᱚ ᱠᱩᱠᱞᱤ ᱚᱱᱠᱟ ᱱᱟᱜ ᱫᱚᱦᱚᱭ ᱛᱟᱞᱟᱝ ᱢᱮ?
ᱦᱮᱸ᱾ ᱟᱪᱪᱷᱟ ᱮᱸᱜᱼᱼ ᱩᱸ ᱫᱟᱫᱟ ᱛᱟᱦᱟᱞᱮ ᱢᱮᱜᱴᱟᱝ ᱠᱩᱠᱞᱤᱧ ᱫᱚᱦᱚᱭ ᱫᱟ ᱡᱮ ᱟᱵᱚ ᱚᱠᱟ ᱚᱠᱛᱚ ᱼᱼ ᱛᱚ ᱮᱸᱜᱼᱼ ᱢᱟᱱᱮ ᱡᱤᱣᱤᱫ ᱛᱮ ᱮᱸ ᱢᱟᱱᱮ ᱦᱚᱲ ᱵᱚᱱ ᱵᱷᱟᱸᱰᱟᱱ ᱠᱚᱣᱟ ᱱᱚᱝᱠᱟ ᱱᱟᱜ ᱢᱤᱫᱴᱟᱝ ᱠᱚ ᱞᱟᱹᱭ ᱜᱮᱭᱟ ᱛᱚ?
ᱟᱪᱪᱷᱟ ᱟᱪᱷᱟ ᱟᱪᱷᱟ ᱟᱹᱰᱤ ᱱᱟᱯᱟᱭ ᱠᱩᱠᱞᱤ᱾ ᱱᱚᱣᱟ ᱡᱤᱣᱮᱫ ᱛᱮ ᱵᱷᱟᱸᱰᱟᱱ ᱠᱟᱛᱷᱟ ᱫᱚ ᱦᱩᱭᱩᱜ ᱠᱟᱱᱟ ᱟᱵᱚ ᱥᱟᱱᱛᱟᱲ ᱥᱚᱢᱟᱡᱽ ᱨᱮᱱ ᱡᱚᱠᱷᱚᱱ ᱛᱤᱨᱞᱟᱹ ᱠᱚᱼᱼ
ᱦᱮᱸ ᱦᱮᱸ᱾
ᱛᱤᱨᱞᱟᱹ ᱠᱚ ᱡᱚᱠᱷᱚᱱ ᱢᱟᱱᱮ ᱪᱷᱟᱛᱤᱠ ᱴᱷᱮᱱ ᱠᱚ ᱡᱟᱶᱟᱭᱚᱜ-ᱟ᱾ ᱫᱮᱠᱚ ᱠᱚᱴᱷᱮᱱ ᱡᱚᱠᱷᱚᱱ ᱠᱚ ᱡᱟᱶᱟᱭᱚᱜ-ᱟ, ᱫᱮᱠᱚ ᱠᱚᱴᱷᱮᱱ ᱡᱟᱶᱟᱭ ᱞᱮᱠᱷᱟᱱ ᱩᱱ ᱚᱠᱛᱚᱼᱼ ᱩᱱᱠᱩ ᱫᱚ ᱟᱫᱚ ᱡᱤᱣᱮᱫ ᱛᱮᱠᱚ ᱵᱷᱟᱸᱰᱟᱱ ᱠᱚᱣᱟ᱾ ᱚᱱᱟ ᱟᱵᱚ ᱫᱚ ᱪᱷᱟᱛᱤᱠ ᱥᱟᱞᱟᱜ ᱢᱟ ᱵᱟᱯᱞᱟ ᱵᱟᱝ ᱜᱟᱱᱚᱜ ᱛᱟᱵᱚᱱᱟ᱾
ᱦᱳᱭ ᱢᱟᱱᱮ ᱮᱴᱟᱜ ᱩᱱᱠᱩᱣᱟᱜ ᱡᱟᱹᱛ ᱪᱟᱞᱟᱣ ᱞᱮᱱ ᱛᱟᱠᱚ ᱠᱷᱟᱱ ᱦᱮᱸ ᱥᱮ ᱵᱟᱝ᱾
ᱦᱳᱸᱭ᱾
ᱦᱳᱭ ᱦᱳᱭ ᱮᱠᱫᱚᱢ ᱟᱹᱰᱤ ᱱᱟᱯᱟᱭ ᱠᱟᱛᱷᱟᱢ ᱞᱟᱹᱭ ᱥᱚᱫᱚᱨ ᱠᱮᱫᱮᱜᱼᱟ᱾
ᱦᱮᱸ ᱢᱟᱹᱭ ᱱᱚᱜᱼᱚᱭ ᱚᱠᱛᱚ ᱠᱚᱦᱚᱸ ᱦᱩᱭᱮᱱ ᱛᱟᱞᱟᱝᱼᱟ, ᱛᱟᱦᱚᱞᱮ ᱱᱤᱛ ᱜᱷᱟᱹᱲᱤᱡ ᱫᱚ ᱱᱚᱝᱠᱟ ᱜᱮᱞᱟᱝ ᱨᱚᱯᱚᱲᱟ ᱠᱷᱟᱡᱽ᱾